ᱦ
ᱡᱚᱦᱟᱨ ᱜᱮ ᱜᱚᱢᱠᱮ,
ᱚ ᱟᱪᱪᱷᱟ, ᱡᱚᱦᱟᱨ ᱜᱮ ᱡᱚᱦᱟᱨ ᱜᱮ
ᱚᱠᱟ ᱠᱷᱚᱡ ᱵᱮᱱ ᱞᱟᱹᱭ ᱫᱟ ᱟᱵᱚᱱ ᱫᱚ?
ᱟᱹᱞᱤᱧ ᱫᱚ ᱩᱤᱥᱥᱟ ᱫᱤᱥᱚᱢ ᱠᱷᱚᱱ ᱞᱤᱧ ᱢᱮᱱ ᱫᱟ᱾
ᱟᱪᱪᱷᱟ ᱟᱪᱪᱷᱟ ᱱᱟᱯᱟᱭ, ᱟᱹᱞᱤᱧ ᱫᱚ ᱵᱮᱝᱜᱚᱞ ᱫᱤᱥᱚᱢ ᱠᱷᱚᱡ ᱾
ᱦᱳᱭ ᱵᱮᱝᱜᱚᱞ ᱫᱤᱥᱚᱢ ᱟᱪᱪᱷᱟ, ᱛᱟ ᱛᱟᱲᱤ ᱟᱹᱰᱤ ᱟᱪᱪᱷᱟ ᱡᱚᱸᱦᱟᱨ ᱜᱮ ᱡᱚᱸᱦᱟᱨ ᱜᱮ ᱜᱚᱝᱠᱮ ᱵᱮᱝᱜᱚᱞ ᱫᱤᱥᱚᱢ ᱫᱚ ᱟᱹᱰᱤᱧ
ᱟᱨ ᱛᱟᱦᱚᱞᱮ ᱪᱮᱠᱟᱭ ᱫᱟᱵᱮᱱ?
ᱦᱮᱸ ᱱᱤᱜ-ᱚᱱᱛᱮ ᱟᱞᱮ ᱫᱚ ᱛᱷᱚᱲᱟ ᱰᱟᱥ ᱨᱮ ᱜᱮᱢ ᱠᱚ ᱮᱱᱮᱡ ᱦᱩᱭᱩᱜ ᱠᱟᱱᱟ᱾
ᱚ ᱟᱪᱪᱷᱟ, ᱟᱨ ᱚᱲᱟᱜ ᱨᱮᱫᱚ ᱱᱟᱯᱟᱭ ᱜᱮ?
ᱦᱮᱸ ᱱᱤᱛ ᱫᱚ ᱥᱚᱵ ᱱᱟᱯᱟᱭ ᱵᱟᱲᱟ ᱜᱮ ᱾ᱟᱯᱮ ᱜᱮ ᱪᱮᱫ ᱞᱮᱠᱟ?
ᱟᱞᱮ ᱦᱚᱸ ᱱᱟᱯᱟᱭ ᱜᱮ᱾
ᱱᱟᱯᱟᱹᱭ ᱜᱮ?
ᱦᱮᱸ ᱾
ᱦᱳᱣ ᱪᱮᱫ ᱱᱟᱯᱟᱭ ᱜᱮ ᱫᱚᱨᱠᱟᱨᱟ ᱫᱚ᱾
ᱪᱮᱫ ᱞᱮᱠᱟ ᱛᱟᱦᱚᱞᱮ ᱞᱚᱞᱚ ᱠᱟᱱᱟ ᱚᱱᱛᱮ ᱫᱚ?
ᱞᱚᱞᱚ ᱫᱚ ᱟᱞᱮ ᱥᱮᱫ ᱫᱚ ᱵᱟᱝ ᱞᱚᱞᱚ ᱠᱟᱱᱟ ᱦᱳ, ᱟᱞᱮ ᱥᱮᱫ ᱫᱚ ᱯᱩᱨᱟᱹᱭ ᱫᱟᱜ ᱫᱟ᱾
ᱚ, ᱫᱟᱜ ᱢᱟ ᱟᱞᱮ ᱥᱮᱫ ᱦᱚᱭ ᱫᱟᱜ ᱮᱜ ᱜᱮ ᱾
ᱦᱮᱸ, ᱵᱮᱝᱜᱚᱞ ᱫᱤᱥᱚᱢ ᱢᱟ ᱢᱚᱸᱡᱽ ᱜᱮ ᱟᱯᱮ ᱥᱮᱫ ᱢᱟ ᱯᱩᱨᱟᱹ ᱫᱟᱜ ᱟᱸᱡᱚᱢ ᱛᱮ᱾
ᱵᱟ ᱟᱞᱮ ᱥᱮᱫ ᱦᱚᱭ ᱫᱟᱜ ᱜᱮᱭᱟ ᱫᱚᱢᱮ ᱜᱮ ᱫᱟᱜ ᱮᱫ ᱜᱮᱭᱟᱭ ᱟᱞᱮ ᱥᱮᱫ ᱦᱚ᱾ ᱞᱚᱞᱚ ᱦᱚᱸ ᱫᱚᱢᱮ ᱜᱮ ᱞᱚᱞᱚ ᱠᱟᱱᱟ,
ᱩᱸ ᱻ ᱚᱱᱟᱜᱮ ᱦᱳ ᱵᱮᱝᱜᱚᱞ ᱫᱤᱥᱚᱢ ᱫᱚ ᱟᱞᱮ ᱫᱚ ᱟᱭᱢᱟ ᱞᱮ ᱠᱩᱥᱤᱭᱟᱜᱼᱟ ᱮᱠᱫᱚᱢ᱾ ᱮᱠᱫᱚᱢ ᱟᱫᱚ ᱚᱱᱟ ᱵᱮᱝᱜᱚᱞ ᱫᱤᱥᱚᱢ ᱥᱮᱫ ᱚᱱᱠᱟᱱ ᱠᱩ ᱡᱟᱭᱜᱟ ᱯᱞᱮᱥ ᱠᱚ ᱞᱟᱹᱭ ᱟᱞᱮᱭᱟᱢ ᱛᱚᱵᱮ ᱛᱚ ᱦᱳ ᱾
ᱯᱞᱮᱥ ᱠᱚ ᱦᱮᱱᱟᱜ ᱟᱠᱟᱫ ᱜᱮᱭᱟ, ᱟᱫᱚ ᱞᱟᱹᱭ ᱫᱚ ᱵᱟᱝ ᱜᱟᱱᱚᱜᱼᱟ ᱦᱮᱡ ᱦᱩᱭᱩᱜᱼᱟ ᱥᱮ, ᱟᱫᱚ ᱦᱮᱡ ᱞᱮᱠᱷᱟᱱ ᱛᱷᱚᱲᱟ ᱵᱟᱛᱟᱨᱚᱜᱼᱟ ᱟᱨᱠᱤ᱾
ᱵᱟᱝ ᱚᱱᱟᱜᱮ, ᱟᱫᱚ ᱟᱞᱮ ᱥᱮᱱ ᱥᱮᱴᱮᱨᱚᱜ ᱞᱮ ᱤᱱᱟᱹ ᱠᱷᱟᱡ ᱟᱯᱮ ᱞᱟᱹᱭ ᱢᱚᱸᱥ
ᱦᱳᱣ ᱦᱳᱣ ᱾ ᱦᱳᱣ, ᱟᱵᱮᱱ ᱦᱟᱜ ᱰᱮᱴ ᱵᱮᱱ ᱛᱟᱨᱯᱚᱨᱮ ᱢᱮᱛᱟᱧ ᱵᱮᱱ ᱦᱟᱜ ᱟᱹᱞᱤᱧ ᱦᱟᱸᱜ ᱢᱮᱱᱟᱞᱤᱧ ᱜᱮᱭᱟ ᱾ ᱛᱚᱠᱷᱚᱱ ᱟᱨᱟᱢ ᱥᱮ ᱵᱚᱱ ᱧᱟᱯᱟᱢᱟ᱾
ᱦᱮᱸ ᱵᱚᱞ ᱜᱟᱛᱮ ᱠᱚ
ᱦᱮᱞᱳ, ᱞᱟᱹᱭ ᱵᱮᱱ ᱾
ᱠᱚᱢ ᱜᱮᱟᱛᱜ ᱠᱟᱱᱟ ᱥᱮ ᱵᱟᱝ?
ᱵᱚᱞ ᱠᱚ ᱜᱟᱛᱮᱜ ᱜᱮ ᱪᱮᱫᱟᱜ ᱵᱟᱝ, ᱟᱯᱮ ᱥᱮᱫ ᱨᱮᱱ ᱵᱚᱞ ᱜᱟᱛᱮᱜ ᱠᱚ ᱵᱟᱝ ᱦᱩᱭᱩᱜ ᱠᱟᱱᱟ?
ᱟᱞᱮ ᱥᱮᱫ ᱫᱚ ᱯᱩᱨᱟᱹ ᱮᱠᱫᱚᱢ ᱨᱟᱵᱫᱟ ᱥᱟᱵᱰᱟ ᱪᱟᱹᱞᱩᱜ ᱠᱟᱱᱟ ᱦᱳ᱾
ᱥᱮᱭ ᱢᱟᱪᱚ
ᱟᱞᱮ ᱥᱮᱫ ᱦᱚᱸ ᱫᱟᱜ ᱦᱚᱛᱮᱫ ᱫᱚ ᱛᱷᱚᱲᱟ ᱵᱚᱱᱫᱚ ᱜᱮᱭᱟ ᱥᱤᱡᱤᱱ ᱟᱹᱣᱨᱤ ᱦᱤᱡᱩᱜᱼᱟ᱾‌ ᱱᱤᱛᱚᱜ ᱫᱚᱠᱚ ᱯᱨᱮᱠᱴᱤᱥ ᱮᱫ ᱛᱟᱞᱮᱭᱟ ᱠᱚᱲᱟ ᱠᱚ᱾
ᱦᱩᱸ ᱦᱩᱸ ᱦᱩᱸ, ᱟᱪᱪᱷᱟ ᱾ ᱟᱯᱮ ᱥᱮᱱᱟᱜ ᱠᱷᱮᱞᱟ ᱠᱚ ᱞᱟᱹᱭ ᱟᱞᱮᱭᱟᱯᱮ ᱛᱚᱵᱮ ᱛᱚ, ᱦᱮᱞᱟᱜ ᱟᱞᱮ ᱟᱯᱮ ᱫᱤᱥᱚᱢ ᱾ ᱟᱯᱮ ᱥᱟᱞᱮᱜ ᱜᱮᱞᱮ ᱮᱱᱮᱡᱼᱟ ᱪᱮᱫ ᱞᱮᱠᱟᱯᱮ ᱮᱱᱮᱡᱼᱟ ᱜᱟᱛᱮᱜ ᱟᱯᱮ ᱟᱯᱮ ᱾
ᱴᱷᱤᱠ ᱜᱮᱭᱟ ᱛᱟᱦᱚᱞᱮ ᱠᱷᱮᱞᱟ ᱠᱚ ᱦᱟᱸᱜ ᱡᱚᱠᱷᱚᱱ ᱦᱩᱭᱩᱜᱼᱟ ᱛᱚᱠᱷᱚᱱ ᱦᱟᱸᱜ ᱞᱮ ᱞᱟᱹᱭ ᱥᱮᱴᱮᱨ ᱟᱯᱮᱭᱟ ᱾ ᱦᱮᱞᱳ ᱾ ᱦᱮᱞᱳ ᱾
ᱦᱮᱞᱳ ᱾
ᱵᱟᱝ ᱟᱸᱡᱚᱢᱚᱜ ᱠᱟᱱᱟ ᱦᱳ?
ᱦᱮᱞᱳ ᱾
ᱦᱮᱞᱳ ᱾
ᱦᱮᱞᱳ, ᱟᱸᱡᱚᱢ ᱠᱟᱱᱟ?
ᱟᱸᱡᱚᱢᱚᱜ ᱠᱟᱱᱟ ᱞᱟᱹᱭ ᱢᱮ?
ᱢᱮᱱᱫᱟᱹᱧ ᱟᱯᱮ ᱟᱹᱛᱩ ᱨᱮ ᱠᱷᱮᱞᱟ ᱠᱚᱠᱚ ᱟᱲᱟᱜ ᱵᱟᱲᱟᱭ ᱛᱮ ᱥᱮ ᱵᱟᱝ ᱴᱩᱨᱱᱟᱢᱮᱱᱴ?
ᱦᱮᱸ ᱟᱲᱟᱜᱽ ᱫᱚᱠᱚ ᱟᱲᱟᱜᱽ ᱜᱮᱭᱟ ᱟᱫᱚ ᱦᱟᱸᱜ ᱱᱤᱛᱚᱜ ᱫᱚ ᱟᱹᱣᱨᱤ ᱠᱚ ᱟᱲᱟᱜᱟ᱾ ᱛᱚᱠᱷᱚᱱ ᱦᱟᱸᱜ ᱟᱲᱟᱜ ᱚᱠᱚ ᱛᱚᱠᱷᱚᱱ ᱞᱮ ᱞᱟᱹᱭ ᱥᱮᱴᱮᱨ ᱟᱯᱮᱭᱟ ᱦᱟᱸᱜ᱾
ᱞᱟᱦᱟ ᱦᱤᱞᱚᱜ ᱞᱮ ᱫᱷᱟᱢᱟ ᱠᱷᱮᱞᱟ ᱞᱮ ᱮᱱᱮᱡ ᱮᱱ ᱛᱮ ᱞᱟᱠᱷ ᱫᱩ ᱞᱟᱠᱷ ᱫᱷᱟᱢᱟᱠᱟ᱾
ᱦᱮᱸ ᱛᱚ ᱫᱷᱟᱢᱟᱠᱟ ᱠᱷᱮᱞᱟ ᱜᱮ ᱦᱟᱸᱜ ᱤᱧ ᱞᱟᱹᱭ ᱟᱵᱮᱱᱟ ᱦᱟᱸᱜ᱾
ᱦᱮᱸ ᱛᱚ᱾ ᱫᱷᱟᱢᱟᱠᱟ ᱠᱷᱮᱞᱟ ᱠᱷᱟᱱ ᱫᱚ ᱛᱟᱜᱲᱟ ᱮᱠᱫᱚᱢ ᱢᱤᱫᱪᱷᱚᱫ ᱞᱮᱸᱰᱟ ᱞᱮᱱᱠᱷᱟᱱ ᱫᱚ ᱥᱚᱵ ᱠᱤᱪᱷᱩ ᱛᱟᱜᱲᱟ ᱵᱩᱡᱟᱹᱜᱼᱟ᱾ ᱟᱭᱢᱟ ᱟᱯᱮ ᱫᱤᱥᱚᱢ ᱦᱚᱸ᱾ ᱦᱳᱭ ᱞᱟᱲᱟᱜ ᱦᱚᱭᱚᱜᱼᱟ ᱢᱤᱫ ᱫᱚᱢ ᱛᱮ ᱵᱚᱞ ᱠᱚ ᱜᱟᱛᱮᱜ ᱦᱳᱭᱳᱜᱼᱟ ᱟᱫᱚ᱾
ᱦᱮᱸ ᱟᱪᱪᱷᱟ᱾ ᱢᱤᱫ ᱥᱚᱸᱜᱮ ᱛᱮᱵᱚᱱ ᱮᱱᱮᱡᱼᱟ ᱛᱟᱦᱚᱞᱮ᱾
ᱦᱮᱸᱛᱚ᱾
ᱟᱨ ᱵᱟᱝᱜᱟᱞ ᱫᱮᱥᱚᱢ ᱥᱮᱭ ᱠᱷᱟᱛᱨᱟ ᱜᱮ ᱯᱮ ᱮᱱᱮᱡᱼᱟ ᱦᱳ᱾
ᱟᱞᱮ ᱫᱚ ᱠᱷᱟᱪᱮᱲ ᱜᱮᱭᱟᱞᱮ ᱦᱳ᱾
ᱟᱡᱚᱢ ᱠᱟᱫᱟᱞᱮ᱾
ᱟᱞᱮ ᱫᱚᱞᱮ ᱠᱷᱟᱪᱮᱲ ᱜᱮᱭᱟ᱾
ᱚᱱᱟ ᱛᱮᱜᱮ ᱛᱚ ᱟᱞᱮ ᱦᱚᱞᱮ ᱢᱮᱱ ᱫᱟᱞᱮ ᱟᱯᱮ ᱥᱟᱞᱟᱜ ᱜᱟᱛᱮ ᱟᱞᱮ ᱮᱱᱟ ᱠᱷᱟᱱ ᱟᱯᱮ ᱟᱯᱮ ᱴᱟᱺᱰᱤ ᱨᱮᱜᱮ
ᱦᱮᱸ ᱡᱚᱠᱷᱚᱱ ᱦᱟᱜ ᱠᱷᱮᱞᱟ ᱠᱚ ᱦᱟᱸᱜ ᱛᱚᱠᱷᱚᱱ ᱦᱟᱸᱜ ᱞᱟᱹᱭ ᱥᱮᱴᱮᱨ ᱟᱯᱮᱭᱟᱞᱮ ᱦᱟᱸᱜ ᱴᱮᱱᱥᱮᱱ ᱵᱟᱪᱩᱜ ᱠᱟᱫᱟ᱾ ᱱᱚᱛᱮ ᱫᱚ ᱡᱚᱜᱟᱡᱚᱜᱽ ᱦᱩᱭᱮᱱ ᱜᱮᱭᱟ ᱥᱟᱵ ᱠᱟᱢ᱾ ᱦᱮᱸ ᱥᱮ ᱵᱟᱝ?
ᱦᱮᱸᱛᱚ ᱦᱮᱸ᱾ ᱟᱫᱚ ᱟᱯᱮ ᱫᱚ ᱟᱠᱟ ᱟᱠᱟ ᱚᱠᱟᱥᱮᱫ ᱠᱟᱱᱟ ᱯᱮ ᱤᱭᱟᱹ ᱵᱟᱝᱜᱟᱞ ᱫᱤᱥᱚᱢ ᱨᱮᱱ ᱫᱚ ᱚᱠᱟᱨᱮᱱ ᱟᱫᱚ ᱞᱟᱹᱭ ᱮᱠᱴᱩ ᱞᱳᱠᱮᱥᱮᱱ
ᱯᱚᱥᱪᱤᱢ ᱵᱟᱝᱜᱟᱞ ᱟᱞᱮ ᱫᱚ ᱯᱚᱥᱪᱤᱢ ᱵᱟᱝᱜᱟᱞ ᱟᱞᱮ ᱫᱚ ᱟᱥᱟᱱᱥᱳᱞ᱾
ᱚ ᱟᱥᱟᱱᱥᱳᱞ᱾
ᱦᱮᱸ ᱦᱮᱸ ᱟᱸᱡᱚᱢ ᱟᱠᱟᱫᱟ᱾
ᱟᱥᱟᱱᱥᱳᱞ ᱫᱚ ᱯᱩᱨᱟ ᱯᱷᱮᱢᱟᱥ ᱡᱟᱭᱜᱟ ᱠᱟᱱ ᱦᱳ ᱚᱱᱟ ᱢᱟ ᱵᱟᱲᱟᱭ ᱜᱮᱭᱟᱞᱮ ᱟᱞᱮ ᱢᱟ᱾ ᱟᱥᱟᱱᱥᱳᱞ ᱠᱚᱞᱠᱟᱛᱟ ᱯᱩᱨᱟ ᱴᱟᱣᱩᱱᱥᱯᱤᱯ ᱮᱨᱤᱭᱟ ᱠᱟᱱᱟ ᱥᱮ᱾
ᱟᱪᱪᱷᱟ ᱟᱪᱪᱷᱟ ᱦᱮᱸ ᱱᱮᱛᱟᱨ ᱟᱨᱚ ᱰᱮᱵᱷᱞᱚᱯᱚᱜ ᱠᱟᱱᱟ ᱛᱚ᱾ ᱛᱷᱚᱲᱟ ᱠᱚ ᱵᱟᱰᱟᱭ ᱜᱮᱭᱟ ᱦᱚᱲ᱾
ᱦᱮᱸ ᱚᱱᱟ ᱛᱮ ᱜᱮ ᱛᱚ ᱟᱥᱟᱱᱥᱳᱞ ᱛᱟᱦᱚᱞᱮ ᱟᱨᱳ ᱵᱷᱟᱞᱤ ᱛᱚ᱾ ᱢᱟᱱᱮ ᱟᱯᱮ ᱰᱤᱥ ᱦᱮᱞᱟᱜ ᱦᱚᱭᱚᱜᱼᱟ ᱢᱚᱡ ᱠᱚᱛ ᱛᱮ ᱛᱟᱨᱯᱚᱨᱮ ᱧᱮᱞ ᱦᱩᱭᱩᱜᱼᱟ ᱵᱟᱝᱜᱟᱞ ᱨᱮᱱᱟᱜ ᱠᱚᱞᱠᱟᱛᱟ ᱢᱤᱥᱴᱤ ᱞᱟᱹᱰᱩ ᱥᱮ ᱪᱮᱫ ᱞᱮᱠᱟ ᱪᱮᱫ ᱠᱚᱢ ᱵᱟᱫᱮ ᱯᱷᱮᱢᱟᱥ ᱜᱮᱭᱟ ᱚᱱᱛᱮᱱᱟᱜ᱾
ᱦᱮᱸ
ᱟᱞᱮ ᱫᱤᱥᱚᱢ ᱦᱟᱡᱩᱜ ᱟᱯᱮ ᱛᱚᱵᱮ ᱛᱚ ᱟᱞᱮ ᱥᱮᱜ ᱱᱟᱹᱭ ᱢᱮᱱᱟᱜ ᱞᱟᱹᱴᱩ ᱞᱟᱹᱴᱩ᱾
ᱚ ᱪᱟᱞᱟᱣ ᱦᱩᱭᱩᱜᱼᱟ ᱥᱚᱢᱚᱭ ᱠᱚᱦᱚᱸ ᱵᱟᱹᱪᱩᱜ ᱠᱟᱫᱟ ᱟᱨᱚ ᱛᱷᱚᱲᱟ ᱥᱚᱝᱥᱟᱨᱤ ᱪᱟᱯ᱾
ᱦᱩᱸ
ᱟᱵᱚ ᱫᱚ ᱨᱮᱸᱜᱮᱡ ᱠᱚᱲᱟ ᱫᱚ ᱮᱠᱫᱚᱢ ᱵᱩᱡᱮᱜ ᱜᱮᱭᱟᱢ ᱥᱮ᱾ ᱦᱮᱞᱳ ᱦᱩᱸ᱾
ᱪᱟᱥ ᱫᱚ ᱫᱚᱨᱠᱟᱨ ᱜᱮᱭᱚ᱾
ᱦᱮᱸ ᱛᱟᱦᱚᱞᱮ ᱪᱟᱪᱟ ᱫᱮᱲᱚᱣᱟᱛᱟᱢ ᱪᱤᱠᱟᱹᱭ ᱫᱟᱭ?
ᱦᱤᱨᱤ ᱥᱟᱞᱟ᱾